ᱦᱮᱸ ᱦᱮᱞᱳ᱾
ᱦᱮᱸ ᱟᱸᱡᱚᱢ ᱟᱸᱡᱚᱢᱚᱜ ᱠᱟᱱᱟ ᱤᱧᱟᱹᱜ ᱨᱚᱲ ᱟᱞᱤᱧᱟᱜ ᱨᱚᱲ᱾
ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱵᱤᱱ ᱟᱸᱡᱚᱢ ᱮᱫᱟ?
ᱦᱳᱭ ᱟᱸᱡᱚᱢᱮᱜ ᱟᱞᱤᱧ᱾
ᱚ ᱪᱮᱫ ᱵᱤᱱ ᱪᱮᱠᱟᱹᱭᱮᱫ ᱛᱮ?
ᱪᱮᱫ ᱜᱮ ᱵᱟᱝ ᱫᱩᱲᱩᱵ ᱵᱟᱲᱟ ᱦᱩᱭᱠ ᱟᱹᱵᱤᱱ ᱜᱮ ᱪᱮᱫ ᱵᱤᱱ ᱪᱤᱠᱟᱹᱭᱮᱜᱼᱟ?
ᱟᱹᱞᱤᱧ ᱦᱚᱸᱞᱤᱧ ᱫᱩᱲᱩᱵ ᱵᱟᱲᱟ ᱟᱠᱟᱱᱟ ᱠᱤᱫᱩᱵ ᱫᱟᱠᱟ ᱠᱚᱫᱚᱵᱤᱱ ᱡᱚᱢ ᱠᱮᱫᱟ ᱥᱮ ᱟᱣᱨᱤ?
ᱦᱳᱭ ᱡᱚᱢ ᱠᱮᱜ ᱜᱮᱭᱟᱞᱤᱧ ᱟᱹᱵᱤᱱ ᱜᱮ ᱡᱚᱢ ᱠᱮᱜᱼᱟᱵᱤᱱ ᱥᱮ ᱵᱟᱝ ᱜᱮ?
ᱚ
ᱟᱹᱵᱤᱱ ᱫᱚᱵᱤᱱ ᱡᱚᱢ ᱠᱮᱫᱟ ᱥᱮ ᱵᱟᱝ ᱜᱮ
ᱦᱮᱸ ᱡᱚᱢ ᱠᱮᱜᱼᱟ ᱞᱤᱧ᱾
ᱚ ᱟᱨ ᱱᱟᱯᱟᱭ ᱜᱮᱭᱟ ᱵᱤᱱ ᱛᱚ?
ᱦᱳᱭ ᱱᱟᱯᱟᱭ ᱜᱮᱭᱟᱞᱤᱧ ᱟᱹᱵᱤᱱ ᱜᱮ ᱚᱠᱟᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ᱾
ᱚ ᱟᱪᱪᱷᱟ ᱟᱪᱪᱷᱟ
ᱟᱨ ᱛᱟᱞᱦᱮ ᱠᱷᱟᱱ ᱩᱛᱩ ᱠᱚᱫᱚ ᱪᱮᱫ ᱦᱳᱭ ᱞᱮᱱᱟ?
ᱩᱛᱩ ᱫᱚ ᱦᱩᱭ ᱞᱮᱱ ᱜᱮᱭᱟ ᱡᱮᱞ ᱩᱛᱩ ᱦᱩᱭ ᱞᱮᱱᱟ᱾
ᱚ
ᱦᱳᱭ
ᱟᱫᱚ ᱛᱟᱞᱦᱮ ᱠᱷᱟᱱ ᱪᱮᱫ ᱵᱤᱱ ᱪᱤᱠᱟᱹᱭᱮᱜᱼᱟ ᱱᱤᱛᱚᱜ ᱫᱚ?
ᱪᱮᱜ ᱦᱚᱸ ᱵᱟᱝ ᱱᱚᱜᱼᱚᱭ ᱡᱚᱢ ᱵᱟᱲᱟ ᱠᱟᱛᱮᱫ ᱞᱤᱧ ᱫᱩᱲᱩᱵ ᱟᱠᱟᱱᱟ᱾ ᱪᱮᱫ ᱞᱤᱧ ᱪᱤᱠᱟᱹᱭᱟ ᱱᱤᱛᱚᱜ ᱫᱚ᱾
ᱦᱚᱭ ᱦᱚᱭ ᱟᱫᱚ ᱱᱚᱣᱟ ᱥᱮᱸᱫᱽᱨᱟ ᱠᱚᱫᱚ ᱵᱟᱵᱤᱱ ᱪᱟᱞᱟᱣ ᱟᱠᱟᱱᱟ᱾
ᱦᱮᱸ ᱪᱟᱞᱟᱣ ᱵᱟᱲᱟ ᱦᱩᱭ ᱟᱠᱟᱱ ᱜᱮᱭᱟ ᱪᱟᱞᱟᱣ ᱦᱩᱭ ᱞᱮᱱ ᱜᱮᱭᱟ ᱵᱟᱝ ᱫᱚ ᱵᱟᱝ᱾
ᱟᱨ ᱛᱟᱦᱚᱞᱮ ᱠᱷᱟᱱ ᱮ ᱫᱟᱜ ᱫᱚ ᱪᱮᱫᱞᱮᱠᱟ ᱛᱮᱦᱮᱧ ᱫᱚ ᱫᱟᱜ ᱞᱮᱫᱟᱭ ᱥᱮ ᱵᱟᱝ ᱟᱵᱮᱱ ᱥᱮᱫ ᱫᱚ?
ᱦᱮᱸ ᱫᱟᱜ ᱫᱚ ᱫᱟᱜ ᱵᱟᱲᱟ ᱠᱮᱫ ᱜᱮᱭᱟᱭ᱾ ᱱᱟᱥᱮ ᱱᱟᱥᱮ ᱫᱚᱢᱮ ᱫᱚ ᱵᱟᱝ᱾ ᱨᱚᱦᱚᱭ ᱵᱟᱲᱟ ᱦᱩᱭᱩᱜ ᱠᱟᱱᱟ ᱾
ᱩᱸ ᱟᱫᱚ ᱨᱚᱦᱚᱭ ᱫᱚ ᱥᱟᱹᱨᱫᱤ ᱨᱚᱦᱚᱭ ᱯᱮ ᱫᱷᱩᱨᱟᱹᱣ ᱟᱠᱟᱱᱟ ᱾
ᱥᱟ ᱥᱟᱹᱨᱫᱤ ᱫᱚ ᱟᱹᱨᱤᱭᱟᱜᱼᱟ ᱠᱷᱮᱛ ᱠᱚᱨᱮᱫ ᱨᱚᱦᱚᱭ ᱵᱟᱲᱟ ᱦᱩᱭᱩᱜ ᱠᱟᱱᱟ ᱾ ᱟᱨ ᱢᱮᱱᱫᱟᱞᱤᱧ ᱛᱟᱦᱚᱞᱮ ᱟᱯᱮ ᱫᱚᱯᱮ ᱨᱚᱦᱚᱭ ᱫᱟ ᱥᱮ ᱟᱹᱨᱤ?
ᱵᱟᱝᱜᱮ ᱠᱷᱟᱱ ᱟᱞᱤᱧ ᱥᱮᱫ ᱫᱚ ᱨᱚᱦᱚᱭ ᱠᱚᱫᱚ ᱵᱟᱝ ᱦᱩᱭᱩᱜ ᱠᱟᱱᱟ ᱟᱨ ᱫᱟᱜ ᱜᱮ ᱵᱟᱭ ᱫᱟᱜ ᱮᱫᱟ᱾ ᱟᱫᱚ ᱚᱱᱟᱛᱮ ᱨᱚᱦᱚᱭ ᱫᱚ ᱵᱟᱝ ᱦᱩᱭᱩᱜ ᱠᱟᱱ ᱜᱮᱭᱟ ᱟᱨ ᱟᱹᱞᱤᱧ ᱥᱮᱫ ᱫᱚ ᱦᱩᱭᱩᱜ ᱚᱱᱟ ᱥᱮᱨᱢᱟ ᱫᱟᱜ ᱵᱷᱚᱨᱥᱟ ᱜᱮᱞᱮ ᱨᱚᱦᱚᱭ ᱜᱮᱭᱟ ᱛᱚ ᱟᱫᱚ ᱛᱟᱦᱚᱞᱮ ᱠᱷᱟᱱ ᱥᱮᱨᱢᱟ ᱫᱟᱜ ᱜᱮᱛᱚ ᱵᱟᱭ ᱡᱟᱹᱲᱤᱭᱮᱫᱟᱭ ᱾
ᱟᱫᱚ ᱚᱱᱟᱛᱮ ᱨᱚᱦᱚᱭ ᱠᱚᱫᱚ ᱵᱟᱝ ᱦᱩᱭᱩᱜ ᱠᱟᱱᱟ ᱟᱨ ᱱᱚᱣᱟ ᱢᱤᱱᱤ ᱠᱚ ᱥᱮᱞᱚ ᱠᱚ ᱚᱱᱟ ᱠᱚᱫᱚ ᱵᱟᱹᱱᱩᱜ ᱜᱮᱭᱟ᱾ ᱚᱱᱟ ᱠᱚ ᱛᱟᱦᱮᱸ ᱞᱮᱱ ᱠᱷᱟᱱ ᱫᱚ ᱮᱱᱛᱮ ᱨᱮᱦᱚᱸ ᱴᱷᱤᱠᱼ ᱴᱷᱟᱠ ᱫᱚ ᱨᱚᱦᱚᱭ ᱫᱚ ᱦᱩᱭ ᱠᱚᱜ ᱜᱮᱭᱟ ᱟᱫᱚ ᱚᱱᱟ ᱠᱚᱫᱚ ᱵᱟᱹᱱᱩᱜ ᱜᱮᱭᱟ ᱥᱮ ᱟᱫᱚ ᱚᱱᱟᱛᱮ ᱨᱚᱦᱚᱭ ᱠᱚᱫᱚ ᱵᱟᱝ ᱜᱮ ‌ᱦᱩᱭᱩᱜ ᱠᱟᱱᱟ ᱾
ᱟᱪᱪᱷᱟ ᱟᱪᱪᱷᱟ ᱾ ᱟ ᱢᱮᱱᱫᱟᱞᱤᱧ ᱢᱤᱫᱴᱟᱝ ᱞᱤᱧ ᱠᱩᱠᱞᱤ ᱠᱮ ᱵᱤᱱᱟ? ᱞᱟᱹᱭ ᱟᱹᱞᱤᱧ ᱠᱷᱟᱱ ᱠᱟᱹᱴᱤᱡ ᱵᱷᱟᱞᱮ ᱠᱚᱜᱼᱟ᱾
ᱦᱮᱸ ᱞᱟᱹᱭ ᱵᱤᱱ ᱢᱟ᱾
ᱮ ᱢᱮᱱᱫᱟᱞᱤᱧ ᱡᱮ ᱮᱸ ᱵᱟᱯᱞᱟ ᱥᱚᱢᱚᱭ ᱦᱮᱸ ᱥᱮ ᱮᱸ ᱩᱱᱠᱩ ᱠᱩᱲᱤ ᱜᱤᱫᱽᱨᱟᱹ ᱪᱮᱫᱟᱜ ᱢᱮᱲᱦᱮᱫ ᱥᱟᱠᱚᱢ ᱪᱮᱫᱟᱜ ᱠᱚ ᱦᱚᱨᱚᱜ ᱟᱠᱚ ᱜᱮᱭᱟ?
ᱦᱚᱸᱥ ᱚᱱᱟ ᱫᱚ ᱟᱸᱦ ᱪᱮᱫ ᱞᱤᱧ ᱞᱟᱹᱭᱟ ᱵᱟᱹᱞᱤᱧ ᱵᱟᱰᱟᱭ ᱜᱮᱭᱟ ᱩᱱᱟᱹᱜ ᱜᱟᱱ ᱫᱚ ᱚᱱᱟ ᱠᱚᱫᱚ ᱾ ᱟᱫᱚ ᱵᱟᱲᱟᱭᱟ ᱞᱤᱧ ᱦᱚᱨᱚ ᱦᱚᱨᱚᱜ ᱟᱠᱚᱣᱟ ᱠᱚ,
ᱟᱫᱚ ᱚᱱᱟᱫᱚ ᱵᱟᱹᱞᱤᱧ ᱵᱟᱲᱟᱭᱟ ᱪᱮᱫ ᱞᱟᱹᱜᱤᱫ ᱠᱚ ᱦᱚᱨᱟᱜ ᱟᱠᱚᱜᱮᱭᱟ, ᱟᱫᱚ ᱟᱹᱵᱤᱱ ᱵᱤᱱ ᱵᱟᱲᱟᱭ ᱠᱷᱟᱱ ᱫᱚ ᱠᱟ ᱠᱟᱹᱴᱤᱡ ᱞᱟᱹᱭ ᱞᱮᱠᱷᱟᱱ ᱵᱤᱱ ᱵᱷᱟᱞᱮ ᱠᱚᱜᱼᱟ ᱟᱨᱠᱤ ᱾
ᱚ᱾ ᱟᱹᱞᱤᱧ ᱦᱚᱸ ᱵᱟᱲᱟᱭ ᱫᱚ ᱵᱟᱹᱞᱤᱧ ᱵᱟᱲᱟᱭᱟ ᱵᱟᱹᱞᱤᱧ ᱵᱟᱲᱟᱭ ᱛᱮᱜᱮᱞᱤᱧ ᱠᱩᱞᱤ ᱠᱮᱫ ᱵᱤᱱᱟ ᱾ ᱱᱟᱥᱮ ᱱᱟᱥᱮ ᱠᱟᱹᱴᱤᱡ ᱠᱟᱹᱴᱤᱡ ᱡᱟ ᱟᱹᱞᱤᱧᱟᱜ ᱡᱟᱦᱟᱸ ᱢᱚᱱᱮ ᱛᱮᱞᱤᱧ ᱮᱸᱫ ᱪᱤᱱᱛᱟᱹ ᱵᱷᱟᱵᱽᱱᱟᱭ ᱫᱟ,
ᱦᱳᱭ ᱦᱳᱭ᱾
ᱦᱩᱸ ᱱᱟᱥᱮ ᱱᱟᱥᱮ ᱫᱚ ᱱᱟᱜ ᱠᱷᱟᱱ ᱡᱟᱹᱱᱤᱡ ᱠᱷᱟᱱ ᱞᱤᱧ ᱞᱟᱹᱭ ᱫᱟᱲᱮᱜ-ᱟ ᱦᱟᱸᱜ᱾
ᱦᱚᱸ ᱢᱟ ᱞᱟᱹᱭ ᱵᱤᱱ ᱚᱝᱠᱟ ᱜᱤ᱾
ᱚ ᱮᱸᱫᱻ ᱟᱹᱞᱤᱧᱟᱜ ᱢᱚᱱᱮᱛᱮ ᱦᱩᱭᱩᱜ ᱠᱟᱱᱟ ᱢᱮᱲᱦᱮᱫ ᱥᱟᱠᱟᱢ ᱫᱚ ᱮᱸ ᱱᱚᱣᱟ ᱠᱷᱟᱹᱛᱤᱨ ᱛᱮᱠᱚ ᱦᱚᱨᱚᱜ ᱟᱠᱚᱣᱟ ᱡᱟᱦᱟᱸ ᱫᱚ ᱮᱸᱫ ᱪᱮᱫ ᱠᱚ ᱢᱮᱛᱟᱜᱼᱟ, ᱢᱟᱱᱮ ᱩᱱᱤᱛᱚ ᱢᱟᱱᱮ ᱛᱚᱞ ᱛᱟᱦᱮᱸᱭ ᱮᱱᱟᱭ ᱦᱮᱸᱥᱮ?
ᱦᱳᱭ ᱦᱳᱭ᱾
ᱢᱤᱫᱴᱟᱝ ᱦᱚᱲ ᱨᱮᱱ ᱦᱚᱲᱮ ᱦᱩᱭᱱᱟ ᱟᱨ ᱪᱮᱫ᱾
ᱦᱮᱸᱥᱮ ᱚᱱᱮ ᱮᱸᱜ ᱡᱟᱦᱟᱸ ᱫᱚ ᱪᱮᱫ ᱠᱚ ᱢᱮᱛᱟᱜᱼᱟ ᱢᱟᱱᱮ ᱟᱡ ᱟᱡ ᱡᱟᱶᱟᱭᱟᱜ ᱢᱤᱫᱴᱟᱝ ᱢᱟᱱᱮ ᱮᱸᱜ ᱪᱤᱱᱦᱟᱹ ᱡᱤᱱᱤᱥᱴᱟᱜ ᱡᱟᱦᱟᱸ ᱫᱚ, ᱥᱤᱸᱫᱩᱨ ᱟᱹᱭ ᱟᱹᱭᱟᱹ ᱥᱤᱸᱫᱩᱨᱚᱜ ᱟᱭ ᱥᱤᱸᱫᱩᱨᱤᱭᱟᱭ ᱥᱤᱸᱫᱩᱨ ᱢᱟᱱᱮ ᱥᱤᱸᱫᱩᱨᱚᱜ ᱟᱭ᱾ ᱟᱨ ᱚᱱᱟ ᱢᱮᱲᱦᱮᱫ ᱥᱟᱠᱟᱢ ᱦᱚᱨᱚᱜ ᱠᱟᱛᱮ ᱚᱱᱟ ᱫᱚ ᱢᱤᱫᱴᱟᱝ ᱫᱟᱜᱤᱭᱮᱱᱟᱭ ᱢᱟᱱᱮ ᱪᱤᱱᱦᱟᱹᱮᱱᱟᱭ ᱢᱤᱫᱴᱟᱝ᱾ ᱦᱮᱸᱥᱮ ᱡᱮ ᱱᱩᱭ ᱫᱚ ᱱᱩᱭ ᱫᱚ ᱢᱟᱱᱮ ᱵᱟᱹᱦᱩ ᱠᱩ ᱤᱭᱟᱹ ᱵᱟᱹᱦᱩ ᱠᱩᱲᱤ ᱠᱟᱱᱟᱭ ᱥᱮ ᱰᱟᱺᱜᱽᱣᱟᱹ ᱠᱩᱲᱤ ᱠᱟᱱᱟᱭ, ᱚᱱᱟ ᱢᱤᱫᱴᱟᱝ ᱩᱨᱩᱢ ᱱᱟᱭ᱾ ᱡᱮ ᱩᱱᱤ ᱫᱚ ᱵᱟᱹᱦᱩ ᱠᱩᱲᱤ ᱠᱟᱱᱟᱭ ᱢᱮᱱᱛᱮ᱾ ᱢᱮᱲᱦᱮᱫ ᱥᱟᱠᱚᱢ ᱢᱮᱱᱟᱜ ᱛᱟᱭᱟ ᱚᱱᱟ ᱛᱟᱭᱮᱱ ᱫᱚ ᱵᱟᱹᱦᱩ ᱠᱩᱲᱤ ᱠᱟᱱᱟᱭ ᱚᱱᱮ ᱪᱤᱱᱦᱟᱹ ᱟᱨᱠᱤ᱾
ᱦᱳᱭ ᱢᱮᱲᱦᱮᱫ ᱥᱟᱠᱟᱢ ᱫᱚ ᱟᱨᱠᱤ ᱡᱟᱶᱟᱭᱟᱜ ᱪᱤᱱᱦᱟᱹ ᱠᱟᱱ ᱛᱟᱭᱟ ᱵᱚᱞᱮ᱾
ᱦᱳᱭ ᱦᱳᱭ᱾
ᱦᱳᱭ᱾ ᱟᱫᱚ ᱩᱱᱟᱹᱜ ᱜᱟᱱ ᱫᱚ ᱵᱟᱹᱞᱤᱧ ᱵᱟᱲᱟᱭ ᱜᱮᱭᱟ, ᱟᱫᱚ ᱚᱱᱠᱟ ᱫᱚᱞᱤᱧ ᱵᱟᱲᱟᱭ ᱜᱮᱭᱟ ᱡᱮ ᱢᱮᱲᱦᱮᱫ ᱥᱟ ᱠᱚᱢ ᱠᱚ ᱠᱚ ᱦᱚᱨᱚᱜ ᱟᱠᱚᱣᱟ, ᱟᱫᱚ ᱩᱱᱟᱹᱜ ᱜᱟᱱ ᱵᱟᱲᱟᱭ ᱠᱚᱫᱚ ᱵᱟᱹᱱᱩᱜ-ᱟ ᱡᱮ ᱪᱮᱫᱟᱜ ᱠᱚ ᱦᱚᱨᱚᱜ ᱟᱠᱚ ᱜᱮᱭᱟ ᱢᱟᱱᱮ ᱱᱤᱭᱚᱢ ᱠᱚ ᱛᱟᱦᱮᱸᱱ ᱜᱮᱭᱟ ᱥᱮ ᱟᱫᱚ ᱩᱱᱟᱹᱜ ᱜᱟᱱ ᱫᱚ ᱵᱟᱲᱟᱭ ᱵᱟᱱᱩᱜ-ᱟ᱾
ᱦᱳᱭ ᱦᱳᱭ ᱟᱨ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮᱜᱮ ᱛᱚ ᱚᱱᱮ ᱮᱸ ᱡᱚᱠᱷᱚᱱ ᱥᱮᱸᱫᱽᱨᱟ ᱠᱚ ᱪᱟᱞᱟᱜ ᱜᱮᱭᱟ, ᱮᱸ‌ ᱞᱟᱹᱴᱷᱩ ᱥᱮᱸᱫᱽᱨᱟ ᱡᱚᱠᱷᱚᱱ ᱠᱚ ᱪᱟᱞᱟᱜ ᱜᱮᱭᱟ ᱵᱚᱲᱚ ᱵᱚᱲᱚ ᱵᱩᱨᱩ ᱡᱚᱠᱷᱚᱱ ᱠᱚ ᱥᱮᱸᱫᱽᱨᱟᱭᱟ, ᱡᱟᱦᱟᱸ ᱠᱚᱨᱮ ᱫᱚ ᱩᱱᱠᱩ ᱛᱟᱹᱨᱩᱵ ᱠᱚ ᱠᱩᱞ ᱠᱚ ᱵᱟᱱᱟ ᱠᱷᱚ ᱠᱚ ᱛᱟᱦᱮᱸᱱᱟ ᱚᱱᱮ ᱚᱱᱠᱟᱱ ᱡᱟᱭᱜᱟ ᱠᱚᱨᱮ ᱡᱩᱫᱤ ᱥᱮᱸᱫᱽᱨᱟ ᱠᱚ ᱪᱟᱞᱟᱜ ᱜᱮᱭᱟ, ᱧᱮᱞ ᱛᱚᱠᱷᱚᱱ ᱧᱮᱞ ᱵᱤᱱ ᱱᱟᱠᱷᱟᱱ ᱦᱮᱸ ᱚᱱᱟ ᱢᱮᱲᱦᱮᱫ ᱥᱟᱠᱚᱢ ᱠᱚ ᱛᱩᱫ ᱤᱫᱤ ᱛᱚᱨᱟᱭᱟ᱾ ᱦᱮᱸ ᱥᱮ ᱵᱟᱝ?
ᱦᱳᱭ ᱦᱳᱭ ᱛᱳᱫ ᱤᱫᱤ ᱛᱚᱨᱟᱭ ᱜᱮᱭᱟ ᱠᱚ ᱟᱸᱡᱚᱢ ᱠᱟᱫᱟᱞᱤᱧ, ᱱᱚᱣᱟ ᱡᱟᱦᱟᱸ ᱚᱡᱳᱫᱤᱭᱟᱹ ᱵᱩᱨᱩ ᱥᱮᱸᱫᱽᱨᱟ ᱠᱚ ᱪᱟᱞᱟᱜ ᱜᱮᱭᱟ ᱛᱚᱠᱷᱚᱱ ᱠᱚ ᱤᱫᱤ ᱛᱚᱨᱟᱭᱟᱠᱚ᱾
ᱦᱳᱭ ᱦᱳᱭ, ᱚᱱᱟ ᱫᱚ ᱚᱱᱟ ᱫᱚ ᱪᱮᱫ ᱞᱤᱜᱤᱜ ᱠᱚ ᱛᱩᱫ ᱛᱟᱠᱚᱣᱟ ᱩᱸ ᱵᱟᱲᱟᱭᱟᱵᱤᱱ?
ᱟᱸ᱾ ᱚᱱᱟ ᱠᱚᱫᱚ ᱵᱟᱞᱤᱧ ᱵᱟᱲᱟᱭ ᱜᱮᱭᱟ ᱵᱟᱲᱟᱭ ᱫᱚ, ᱵᱟᱲᱟᱭᱟᱞᱤᱧ ᱢᱮᱲᱦᱮᱫ ᱥᱟᱠᱟᱢ ᱫᱚᱠᱚ ᱛᱳᱜ ᱤᱫᱤ ᱛᱚᱨᱟᱭ ᱛᱟᱠᱚ ᱠᱚᱣᱟ ᱟᱨ ᱠᱚ ᱨᱩᱣᱟᱹᱲ ᱦᱤᱡᱩᱜ ᱠᱷᱟᱱ ᱫᱚᱠᱚ ᱦᱚᱨᱚᱜ ᱟᱠᱚᱣᱟ᱾ ᱟᱨᱚ ᱚᱝᱠᱟ ᱵᱟᱠᱚ ᱨᱩᱣᱟᱹᱲ ᱦᱤᱡᱩᱜ ᱠᱷᱟᱡ ᱫᱚ ᱟᱫᱚ ᱚᱱᱟ ᱫᱚᱠᱚ ᱤᱫᱤ ᱛᱚᱨᱟ ᱠᱮᱫᱟ᱾ ᱪᱮᱫ ᱞᱮᱠᱟ ᱚᱝᱠᱟ ᱜᱮᱞᱤᱧ ᱟᱸᱡᱚᱢ ᱟᱠᱟᱫᱟ, ᱟᱫᱚ ᱩᱱᱟᱹᱜ ᱜᱟᱱ ᱵᱟᱲᱟᱭ ᱠᱚᱫᱚ ᱵᱟᱹᱱᱩᱜ ᱜᱮᱭᱟ᱾ ᱟᱫᱚ ᱟᱸ ᱟᱵᱤᱱ ᱵᱤᱱ ᱵᱟᱲᱟᱭ ᱠᱷᱟᱱ ᱫᱚ ᱠᱟᱹᱴᱤᱡ ᱵᱤᱱ ᱞᱟᱹᱭ ᱞᱮᱠᱷᱟᱱ ᱵᱷᱟᱞᱮ ᱠᱚᱜ-ᱟ?
ᱢᱟᱦᱟ ᱵᱟᱲᱟᱭ ᱫᱚ ᱩᱸᱷ ᱴᱷᱤᱠ ᱜᱤᱵᱤᱱ ᱵᱟᱲᱟᱭᱟ ᱵᱟᱝ ᱫᱚ ᱵᱟᱝ᱾ ᱟᱢ, ᱵᱟᱹᱲᱤᱡ ᱫᱚ ᱵᱟᱵᱤᱱ ᱞᱟᱹᱭ ᱠᱟᱫᱟ ᱴᱷᱤᱠ ᱜᱮᱵᱤᱱ ᱞᱟᱹᱭ ᱠᱟᱫᱟ᱾ ᱢᱟᱱᱮ ᱚᱱᱟ ᱫᱚ ᱡᱚᱠᱷᱚᱱ ᱥᱮᱸᱫᱽᱨᱟ ᱠᱚ ᱪᱟᱞᱟᱜ-ᱟ ᱛᱚᱠᱷᱚᱱ ᱢᱟᱱᱮ ᱦᱮᱸ ᱥᱮᱸᱫᱽᱨᱟ ᱪᱟᱞᱟᱜ ᱞᱟᱦᱟᱨᱮ ᱚᱱᱟ ᱫᱚᱠᱚ ᱛᱩᱫ ᱤᱫᱤ ᱛᱟᱨᱟᱭᱟ, ᱦᱮᱸ ᱜᱟᱢ ᱪᱷᱟ ᱨᱮᱠᱚ ᱯᱚᱴᱞᱟ ᱤᱫᱤ ᱛᱚᱨᱟ ᱠᱟᱜ-ᱟ, ᱟᱨ ᱪᱮᱫ ᱵᱚ ᱢᱮᱛᱟᱜ-ᱟ, ᱡᱟᱦᱟᱸ ᱫᱚ ᱢᱟᱱᱮ ᱩᱱᱟᱹᱜ ᱢᱟᱨᱟᱝ ᱵᱩᱨᱩ ᱥᱮᱸᱫᱽᱨᱟ ᱠᱚ ᱪᱟᱞᱟᱜ ᱠᱟᱱᱟ ᱥᱮ, ᱮᱸ ᱠᱚ ᱚᱱᱛᱮ ᱨᱮ ᱛᱳᱭᱳ ᱟᱸ ᱞᱟᱹᱲᱦᱟᱹᱭ ᱛᱮ, ᱛᱟᱹᱨᱩᱵ ᱠᱚ ᱥᱟᱞᱟᱜ ᱛᱟᱯᱟᱢ ᱛᱮ ᱡᱩᱫᱤᱭ ᱦᱮᱸ ᱜᱚᱡ ᱦᱚᱪᱚᱜ ᱠᱷᱟᱱᱮ ᱟᱫᱚ ᱪᱮᱠᱟᱛᱮ ᱨᱩᱣᱟᱹᱲᱟᱭ᱾ ᱟᱨᱚ, ᱡᱩᱫᱤ ᱨᱩᱣᱟᱹᱲᱟᱭ ᱛᱟᱦᱚᱞᱮ ᱠᱷᱟᱱ ᱫᱚ ᱦᱚᱨᱚᱜ ᱦᱚᱨᱚᱜ-ᱟᱭᱟ ᱵᱟᱝᱠᱷᱟᱱ ᱫ ᱵᱟ ᱛᱚᱠᱷᱚᱱ ᱫᱚ ᱪᱮᱫ ᱞᱮᱠᱟ ᱵᱤᱱ ᱞᱟᱹᱭ ᱠᱮᱫ, ᱡᱮᱭ ᱤᱫᱤ ᱛᱟᱨᱟᱭᱟᱭ, ᱚᱱᱠᱟ ᱜᱮ᱾
ᱦᱳᱭ ᱦᱳᱭ᱾
ᱟᱨ ᱟ ᱮᱸ ᱟᱡᱚᱫᱤᱭᱟᱹ
ᱟᱵᱤᱱᱟᱜ ᱨᱚᱲ ᱥᱮ ᱠᱟᱹᱴᱤᱡ ᱢᱟᱱᱮ ᱱᱮᱴᱣᱟᱨᱠ ᱮ ᱯᱨᱚᱵᱞᱮᱢᱮᱫ ᱛᱟᱵᱤᱱᱟ ᱦᱚᱭᱛᱚ᱾
ᱦ
ᱪᱮᱫ ᱵᱟᱝ ᱟᱸᱡᱚᱢᱚᱜ ᱠᱟᱱᱟ᱾
ᱪᱮᱫ? ᱠᱚᱞᱮ ᱞᱮᱭᱟ
ᱟᱵᱤᱱᱟᱜ ᱱᱮᱴᱳᱣᱟᱨᱠ ᱠᱟᱴᱤᱡ ᱯᱨᱚᱵᱞᱮᱢᱮᱫ ᱛᱟᱵᱤᱱᱟᱭ, ᱨᱚᱲ ᱠᱚ ᱵᱟᱝ ᱟᱸᱡᱚᱢᱚᱜ ᱠᱟᱱᱟ᱾
ᱛᱚ ᱢᱟᱱᱮ ᱦᱮᱸ᱾ ᱛᱟᱹᱨᱩᱵ ᱠᱚ, ᱠᱚ ᱛᱟᱹᱨᱩᱵᱽ ᱠᱚ ᱵᱟᱭ ᱢᱮ ᱨᱮᱦᱚᱸ ᱛᱟᱹᱨᱩᱵ ᱠᱚᱭ ᱠᱚ ᱵᱟᱭ ᱡᱚᱢ ᱞᱮᱫ ᱢᱮᱭᱟ᱾ ᱦᱚᱲ ᱜᱮ ᱢᱟᱱᱮ ᱜᱮ ᱦᱚᱲ ᱜᱚᱡ ᱜᱚᱡ ᱠᱚᱜᱮᱭᱟ, ᱱᱚᱣᱟ ᱠᱟᱛᱷᱟ ᱵᱮᱱ ᱵᱟᱲᱟᱭᱟ ᱥᱮ ᱵᱟᱝ?
ᱵᱟᱝ ᱜᱮ, ᱚᱱᱟ ᱠᱚᱫᱚ ᱵᱟᱹᱞᱤᱧ ᱵᱟᱲᱟᱭ ᱜᱮᱭᱟ᱾ ᱟᱵᱤᱱᱟᱜ ᱱᱮᱴᱚᱣᱟᱨᱠ ᱥᱮ ᱠᱟᱹᱴᱤᱡ ᱯᱨᱚᱵᱞᱮᱢ ᱮᱫ ᱛᱟᱵᱤᱱᱟᱭ, ᱨᱚᱲ ᱵᱟᱝ ᱟᱧᱡᱚᱢᱟᱜ
ᱦᱮᱞᱳ᱾ ᱚᱸ